ᱦᱮᱸ ᱜᱚᱢᱠᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ, ᱛᱟᱦᱚᱞᱮ ᱪᱮᱫ? ᱠᱚᱵᱤᱱ ᱪᱤᱠᱟᱹᱭᱮᱫᱟ ᱜᱚᱢᱠᱮ ᱾
ᱪᱤᱠᱟᱹ ᱵᱚᱞᱛᱮ, ᱱᱚᱜ-ᱚᱭ ᱚᱲᱟᱜ ᱠᱚᱨᱮ ᱜᱮ ᱮᱠᱷᱚᱱ ᱫᱚ ᱢᱮᱱᱟᱜ ᱟᱠᱟᱫ ᱞᱤᱧᱟᱹ ᱾
ᱟᱹᱵᱤᱱ ᱜᱮ ᱪᱮᱫ ᱠᱚᱵᱤᱱ ᱪᱤᱠᱟᱹ ᱵᱟᱲᱟᱭᱮᱜᱼᱟ?
ᱟᱹᱞᱤᱧ ᱦᱚᱸ ᱚᱲᱟᱜ ᱠᱚᱨᱮ ᱜᱮ, ᱟᱫᱚ ᱪᱮᱫ ᱠᱚᱢ ᱪᱤᱠᱟᱹᱭᱟ, ᱫᱟᱜ ᱛᱚᱭ ᱫᱟᱜ ᱮᱫᱟ ᱫᱤᱱ ᱦᱤᱞᱚᱜ ᱾
ᱦᱮᱸ,
ᱥᱮ ᱨᱚᱠᱚᱢ, ᱠᱟᱹᱢᱤ ᱛᱮᱱᱟᱜ ᱛᱚ ᱵᱟᱹᱱᱩᱜ ᱟᱠᱟᱫᱼᱟ ᱾
ᱟᱪᱪᱷᱟ, ᱛᱟᱯᱚᱨᱮ ᱜᱚᱝᱠᱮ ᱚᱻᱻ ᱛᱚᱞᱟ ᱠᱚᱫᱚ ᱮᱨ ᱵᱟᱲᱟ ᱦᱩᱭ ᱮᱱᱟ ᱥᱮ ᱵᱟᱝ?
ᱮᱨ ᱵᱟᱲᱟ ᱫᱚ ᱚᱱᱮ, ᱵᱟᱹᱭᱦᱟᱹᱲ ᱠᱚᱨᱮᱱᱟᱜ ᱜᱮ ᱦᱩᱭ ᱠᱟᱱᱟ ᱾ ᱡᱟᱦᱟᱸ ᱵᱟᱠᱚᱭ ᱠᱚ ᱢᱮᱱᱟᱜ ᱛᱟᱦᱮᱸᱫ ᱠᱟᱱᱟ ᱛᱚ ᱚᱱᱟ ᱠᱚᱨᱮᱱᱟᱜ ᱜᱮ ᱮᱨ ᱟᱠᱟᱱᱟ ᱡᱟᱦᱟᱸ ᱜᱷᱩᱴᱩ ᱠᱚᱨᱮ ᱢᱮᱱᱟᱜᱼᱟ ᱾ ᱠᱚ ᱫᱚᱜ ᱮᱠᱷᱚᱱᱳ ᱟᱹᱣᱨᱤ, ᱚᱱᱟ ᱫᱚ ᱠᱟᱹᱡ ᱠᱟᱹᱡ ᱮᱨ ᱦᱩᱭᱩᱜᱼᱟ, ᱟᱨ ᱯᱮ ᱯᱩᱱ ᱫᱤᱱ ᱯᱚᱨ ᱠᱷᱟᱱ ᱜᱮ ᱾
ᱦᱩᱸᱻ, ᱛᱟᱯᱚᱨᱮ ᱜᱚᱢᱠᱮ ᱦᱩᱞ ᱢᱟᱦᱟ ᱠᱚᱨᱚ ᱪᱮᱫ ᱞᱮᱠᱟ ᱦᱩᱭᱩᱜᱼᱟ?
ᱦᱩᱞ ᱢᱟᱦᱟ ᱦᱩᱭᱩᱜᱼᱟ, ᱠᱚᱨᱟᱣ ᱦᱩᱭᱩᱜᱼᱟ ᱢᱟᱱᱟᱣ ᱦᱩᱭᱩᱜᱼᱟ ᱟᱨᱠᱤ ᱢᱟᱱᱟᱣ ᱤᱫᱤ ᱜᱮᱭᱟᱞᱮ, ᱟᱞᱮ ᱱᱚᱸᱰᱮ ᱫᱚ, ᱟᱞᱮ ᱟᱹᱛᱩ ᱨᱮᱫᱚ ᱟᱨᱠᱤ ᱟᱞᱮ ᱵᱚᱜᱪᱷᱚᱫᱽ ᱜᱮ ᱾ ᱛᱟᱦᱚᱞᱮ ᱟᱯᱮ, ᱛᱟᱦᱚᱞᱮ ᱟᱯᱮ ᱟᱹᱛᱩ ᱨᱮ ᱫᱚ ᱠᱚ, ᱢᱟᱱᱟᱣᱟ ᱥᱮ ᱵᱟᱝ?
ᱦᱮᱸ ᱢᱟᱱᱟᱣ ᱫᱚᱠᱚ, ᱢᱟᱱᱟᱣ ᱜᱮᱭᱟᱞᱮ, ᱢᱚᱴᱟᱢᱩᱴᱤ ᱾
ᱦᱮᱸ
ᱟᱹᱰᱤ ᱡᱚᱢᱚᱠ ᱧᱚᱜ ᱜᱮᱞᱮ ᱢᱟᱱᱟᱣ ᱜᱮᱭᱟ
ᱟᱫᱚ ᱢᱟᱱᱟᱣ ᱞᱮᱠᱷᱟᱱ ᱜᱮ ᱵᱷᱟᱜᱤᱜᱼᱟ ᱾ ᱯᱨᱚᱛᱛᱮᱠ ᱟᱛᱳ ᱨᱮᱠᱚ ᱢᱟᱱᱟᱣ ᱞᱮᱠᱷᱟᱱ, ᱱᱟᱣᱟ ᱾ ᱵᱷᱟᱜᱤᱜᱼᱟ ᱾ ᱟᱨᱠᱤ
ᱟᱫᱚ ᱟᱵᱚᱣᱟᱜ ᱡᱟᱦᱟᱸ ᱛᱤᱱᱟᱹᱜ ᱜᱟᱱ ᱦᱚᱲ ᱟᱹᱛᱩ ᱠᱚ ᱢᱮᱱᱟᱜ ᱟᱠᱟᱫ ᱛᱟᱵᱚᱱᱟᱼᱼ
ᱦᱮᱸ ᱮᱠᱫᱚᱢ ᱛᱟᱦᱚᱞᱮ ᱜᱚᱝᱠᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱡᱚᱢ ᱵᱟᱲᱟ ᱛᱚ ᱟᱹᱣᱨᱤ ᱦᱩᱭᱩᱜᱼᱟ᱾ ᱱᱚᱜᱼᱚᱭ ᱤᱭᱟᱹ ᱥᱮᱫ ᱤᱧ ᱫᱩᱠᱟᱹᱱᱟ ᱟᱨᱠᱤ ᱤᱧ ᱫᱚᱠᱟᱱ ᱥᱮᱫ ᱤᱧ ᱫᱩᱠᱟᱹᱱᱟ ᱚᱱᱛᱮ ᱠᱷᱚᱱᱜᱤᱧ ᱨᱩᱣᱟᱹᱲ ᱦᱮᱡ ᱟᱠᱟᱱᱟ ᱠᱟᱹᱡ ᱰᱮᱨᱤ ᱧᱚᱜ ᱠᱟᱛᱮᱫ ᱡᱚᱢ ᱦᱩᱭᱩᱜᱼᱟ ᱚᱱᱛᱮᱠᱷᱚᱱ ᱜᱮ ᱡᱚᱢ ᱟᱹᱜᱩ ᱦᱩᱭ ᱟᱠᱟᱱᱟ ᱠᱤᱪᱷᱩ,
ᱦᱟᱞᱠᱟᱨ ᱢᱚᱫᱽᱫᱷᱮ
ᱟᱪᱪᱷᱟ ᱜᱚᱢᱠᱮ ᱛᱟᱦᱞᱮ ᱟᱯᱮ ᱥᱮᱫ ᱢᱟ ᱵᱤᱨᱼᱵᱩᱨᱩ ᱪᱮᱫ ᱞᱮᱠᱟ ᱥᱮᱸᱫᱽᱨᱟ ᱠᱚ? ᱠᱚ ᱪᱟᱞᱟᱜ ᱜᱮᱭᱟ ᱦᱚᱲ ᱠᱚ?
ᱥᱮᱸᱫᱽᱨᱟ ᱠᱚ ᱪᱟᱜ ᱜᱮᱭᱟ ᱠᱚ ᱪᱟᱜ ᱜᱮᱭᱟ ᱠᱚ ᱟᱨᱠᱤ ᱱᱮᱛᱟᱨ ᱫᱚ ᱵᱤᱨ ᱦᱚᱸ ᱞᱟᱴᱟ ᱦᱚᱸ ᱞᱟᱴᱟ ᱟᱠᱟᱱᱟ ᱩᱱᱟᱹᱜ ᱟᱫᱚ ᱵᱟᱠᱚ ᱪᱟᱜ ᱠᱟᱱᱟ ᱡᱟ ᱠᱚ ᱪᱟᱜ ᱠᱟᱱᱟ ᱛᱚᱨᱦᱚᱫ ᱥᱮᱸᱫᱽᱨᱟ ᱜᱮᱠᱚ ᱪᱟᱜ ᱠᱟᱱᱟ᱾ ᱠᱟᱱᱟ ᱟᱨᱠᱤ
ᱦᱩᱸ ᱦᱩᱸ ᱱᱮᱛᱟᱨ ᱫᱚ ᱛᱚᱨᱚᱫ ᱠᱚ ᱜᱮᱭᱟ ᱵᱟᱝ
ᱥᱮᱛᱟ ᱠᱚ ᱢᱮᱱᱟᱜ ᱠᱚᱣᱟ ᱥᱮᱛᱟ ᱜᱮᱠᱚ ᱥᱟᱵ ᱠᱚᱣᱟ ᱛᱚᱨᱚᱫ ᱦᱚᱨ ᱦᱚᱨᱛᱮᱢ ᱫᱟᱬᱟ ᱞᱮᱠᱷᱟᱱ ᱜᱮ ᱦᱩᱭᱩᱜᱼᱟ᱾
ᱟᱪᱪᱷᱟ ᱛᱟᱦᱚᱞᱮ ᱵᱤᱨ ᱵᱩᱨᱩ ᱨᱮ ᱥᱮᱸᱫᱽᱨᱟ ᱠᱚᱫᱚ ᱪᱮᱫᱞᱮᱠᱟ ᱡᱤᱭᱟᱹᱞᱤ ᱠᱚᱠᱚ ᱧᱟᱢᱚᱜ ᱜᱮᱭᱟ ᱪᱮᱫᱞᱮᱠᱟᱱ ᱡᱤᱭᱟᱹᱞᱤ ᱠᱚ ᱜᱚᱝᱠᱮ?
ᱧᱟᱢᱚᱜ ᱜᱮᱭᱟ ᱠᱚ ᱠᱩᱞᱟᱹᱭ ᱠᱚ ᱢᱮᱱᱟᱜᱼ ᱠᱚᱣᱟ ᱛᱚᱨᱚᱫ ᱠᱚ ᱟᱨ ᱪᱮᱢᱮᱧ ᱠᱚ, ᱥᱚᱜᱚᱫ ᱠᱚ ᱥᱩᱠᱨᱤ ᱦᱚᱸ ᱢᱮᱱᱟᱜ ᱠᱚᱣᱟ ᱟᱫᱚ ᱥᱮᱸᱫᱽᱨᱟ ᱫᱟᱲᱮ ᱞᱮᱠᱷᱟᱱ ᱜᱮ ᱟᱨᱠᱤ,
ᱟᱪᱪᱷᱟ ᱟᱪᱪᱷᱟ
ᱟᱫᱚ ᱱᱤᱭᱟᱹ ᱥᱩᱚᱢᱚᱭ ᱫᱚ ᱞᱟᱴᱟ ᱟᱠᱟᱱᱟᱫᱚ ᱦᱚᱲ ᱠᱚᱦᱚᱸ ᱵᱤᱥᱤ ᱵᱟᱠᱚ ᱪᱟᱜ ᱠᱟᱱᱟ ᱱᱤᱛᱚᱜ ᱫᱚ ᱫᱟᱹᱲᱟᱠᱚ ᱥᱮ ᱢᱤᱫ ᱜᱷᱟᱹᱲᱤᱡ ᱫᱚ ᱵᱟᱢ ᱦᱟᱹᱥᱩ ᱫᱟᱲᱮᱭᱟᱠᱚ ᱴᱟᱨ ᱨᱮ ᱠᱟᱨᱠᱮ ᱩᱠᱩ ᱟᱫᱚᱜᱼᱟ
ᱦᱮᱸ ᱦᱮᱸ
ᱜᱚᱢᱠᱮ ᱟᱞᱮᱥᱮᱜ ᱦᱚᱸ ᱵᱤᱨ ᱵᱩᱨᱩ ᱤᱭᱟᱹᱭ ᱠᱟᱱᱟ ᱥᱮᱸᱫᱽᱨᱟ ᱠᱚᱫᱚ ᱞᱮ ᱪᱟᱞᱟ ᱫᱚᱞᱮ ᱪᱟᱞᱟ ᱵᱟᱲᱟᱜᱼᱼ ᱜᱮᱭᱟ ᱠᱷᱮᱪᱟ ᱠᱚ ᱢᱮᱱᱟᱜ ᱟᱠᱟᱜ ᱛᱟᱞᱮᱭᱟ ᱟᱜ ᱥᱟᱨ ᱠᱚ ᱢᱮᱱᱟᱜ ᱟᱠᱟᱜ ᱛᱟᱞᱮᱭᱟ ᱠᱟᱹᱯᱤ ᱠᱚ, ᱢᱚᱴᱟᱢᱩᱴᱤ ᱧᱩᱛᱩᱢᱟᱱ ᱥᱮᱸᱫᱽᱨᱟ ᱠᱚ ᱡᱟᱦᱟᱸ ᱠᱚ ᱦᱳᱭᱳᱜ ᱜᱮᱭᱟ ᱢᱚᱴᱟᱢᱩᱴᱤ ᱪᱟᱞᱟᱣ ᱫᱚᱞᱮ ᱪᱟᱞᱟᱜ ᱜᱮᱭᱟ᱾ ᱫᱚᱢᱮᱞ ᱫᱚᱢᱮᱞ ᱦᱚᱲ ᱜᱮᱞᱮ ᱪᱟᱞᱟᱜ ᱜᱮᱭᱟ ᱜᱚᱝᱠᱮ᱾ ᱢᱳᱴᱟᱢᱩᱴᱤ ᱥᱩᱠᱨᱤ ᱠᱚᱠᱚ ᱧᱟᱢᱚᱜ ᱜᱮᱭᱟ, ᱠᱩᱞ ᱠᱚ ᱵᱟᱱᱟ ᱠᱚᱠᱚ ᱧᱟᱢᱚᱜ ᱜᱮᱭᱟ ᱜᱚᱝᱠᱮ᱾
ᱚ ᱟᱫᱚ ᱚᱱᱟ ᱢᱟᱱᱮ ᱧᱩᱛᱩᱢᱟᱱ ᱥᱮᱸᱫᱽᱨᱟ ᱡᱮᱢᱚᱱ ᱚᱡᱳᱫᱽᱫᱷᱟ ᱥᱮᱸᱫᱽᱨᱟ ᱠᱚ ᱵᱟᱝ?
ᱦᱩᱸ ᱦᱩᱸ
ᱟᱞᱮ ᱦᱚᱸᱞᱮ ᱥᱮᱱ ᱥᱮᱱᱚᱜ ᱜᱮᱭᱟ ᱟᱨᱠᱤᱼ ᱟᱞᱮ ᱫᱚ ᱩᱱᱟᱹᱜ ᱫᱚ ᱵᱟᱞᱮ ᱪᱟᱜ ᱜᱮᱭᱟ ᱚᱱᱛᱮ ᱢᱟᱱᱮ ᱧᱩᱛᱩᱢᱟᱱ ᱡᱮ ᱡᱮᱢᱚᱱ ᱪᱟᱜ-ᱟ ᱟᱨᱠᱤ ᱢᱟᱱᱮ ᱡᱷᱚᱛᱚ ᱜᱮ ᱥᱮᱱ ᱦᱳᱭᱳᱜᱼᱟ, ᱥᱮ ᱟᱹᱛᱩᱳ ᱢᱤᱫᱴᱟᱝ ᱚᱠᱛᱚ ᱚᱱᱠᱟᱜᱼᱟ ᱠᱚ ᱵᱟᱠᱚ ᱪᱟᱜᱼᱟ᱾
ᱟᱪᱪᱷᱟ
ᱜᱚᱢᱠᱮ ᱛᱟᱦᱚᱞᱮ ᱫᱟᱜ ᱠᱚᱫᱚ ᱪᱮᱫ ᱞᱮᱠᱟ ᱟᱯᱮᱥᱮᱫ ᱫᱚ ᱪᱟᱥ ᱠᱚ ᱱᱤᱭᱟᱹ ᱥᱩᱢᱚᱭᱼᱼ ᱥᱮᱨᱢᱟ ᱫᱟᱜ ᱠᱚᱛᱮ ᱜᱮ ᱪᱟᱥ ᱠᱚ ᱦᱩᱭᱩᱜᱼᱟ ᱥᱮ ᱪᱮᱫᱼ
ᱟᱞᱮ ᱫᱚ ᱢᱤᱫ ᱫᱷᱟᱣ ᱜᱮ ᱪᱟᱥ ᱦᱳᱭᱳᱜᱼᱟ ᱟᱨᱠᱤ ᱢᱟᱱᱮ ᱵᱚᱨᱥᱟ ᱡᱟ ᱦᱚᱜᱼᱚᱭ ᱦᱤᱡᱩᱜ ᱠᱟᱱ ᱫᱚ ᱵᱚᱨᱥᱟ ᱨᱮ ᱛᱚᱱᱟ ᱠᱚ ᱜᱮ ᱦᱩᱭ ‌ᱠᱚᱣᱟ ᱚᱱᱟ ᱜᱮ ᱡᱟᱦᱟ ᱨᱚᱦᱚᱭ ᱵᱟᱲᱟ
ᱟᱪᱪᱷᱟ᱾
ᱪᱟᱥ ᱵᱚᱞᱛᱮ ᱫᱚ ᱥᱩᱫᱷᱩ ᱢᱮᱫᱴᱟᱝ ᱜᱮ ᱛᱤᱞᱢᱤᱧ ᱜᱮ ᱚᱱᱟ ᱪᱷᱟᱲᱟ ᱫᱚ ᱪᱮᱫ ᱦᱚᱸ ᱵᱟᱞᱮ ᱨᱚᱦᱚᱭᱟ ᱱᱚᱛᱮ ᱫᱚ ᱵᱟᱞᱮ ᱪᱟᱥᱟ᱾
ᱦᱩᱸ ᱜᱚᱝᱠᱮ ᱟᱞᱮ ᱥᱮᱫ ᱦᱚᱸ ᱪᱟᱥ ᱠᱚᱫᱚ ᱢᱚᱴᱟᱢᱩᱴᱤ ᱥᱚᱵᱡᱤ ᱴᱚᱵᱡᱤ ᱠᱚᱫᱚ ᱵᱟᱞᱮ ᱪᱟᱥ ᱜᱮᱭᱟ᱾ ᱥᱤᱡᱤᱱ ᱨᱮ ᱡᱟᱦᱟᱸ ᱥᱤᱡᱤᱱ ᱥᱤᱡᱤᱱ ᱪᱟᱥ ᱠᱚ ᱦᱳᱭᱳᱜ-ᱟ᱾ ᱟᱹᱞᱩ ᱡᱮᱢᱚᱱ ᱚᱱᱟ ᱥᱤᱡᱤᱱ ᱥᱩᱢᱚᱭ ᱟᱹᱞᱩᱠᱚ ᱨᱚᱦᱚᱭᱟ ᱢᱟᱹᱨᱤᱜ ᱢᱟᱹᱨᱤᱪ ᱥᱤᱡᱤᱱ ᱢᱟᱹᱨᱤᱡ ᱠᱚ ᱨᱚᱦᱚᱭ ᱜᱮᱭᱟ ᱟᱨ ᱵᱟᱫᱟᱢ ᱠᱚ᱾ ᱟᱵᱚᱨ ᱛᱤᱞ ᱠᱚᱫᱚ ᱢᱮᱱᱟᱜ ᱜᱮᱭᱟ ᱛᱤᱞ ᱠᱚᱦᱚᱸ ᱠᱚ ᱮᱨ ᱜᱮᱭᱟ᱾
ᱱᱚᱜ-ᱚ ᱱᱚᱝᱠᱟ᱾
ᱟᱞᱮ ᱥᱮᱫ ᱫᱚ ᱩᱱᱟᱹᱜ ᱵᱟᱠᱚ ᱨᱚᱦᱚᱭᱟ ᱫᱟᱜ ᱠᱚ ᱵᱟᱹᱱᱩᱜ ᱠᱟ ᱥᱮᱨᱚᱠᱚᱢ ᱵᱷᱟᱵᱛᱮ ᱟᱨᱠᱤ ᱢᱟᱱᱮ ᱚᱱᱟ ᱠᱷᱟᱹᱛᱤᱨ ᱟᱫᱚ ᱩᱱᱟᱹᱜ ᱪᱟᱥ ᱠᱚᱫᱚ ᱵᱟᱝ ᱦᱳᱭᱳᱜ-ᱟ ᱟᱨᱠᱤ᱾
ᱛᱟ ᱵᱟᱹᱱᱩᱜᱼᱟ ᱜᱚᱢ ᱜᱚᱢᱠᱮ ᱥᱮ ᱪᱮᱫ?
ᱚ ᱚᱸᱰᱮ ᱤᱱᱟᱹ ᱠᱷᱟᱹᱛᱤᱨ ᱜᱮ ᱵᱟᱹᱱᱩᱜ-ᱟ᱾ ᱛᱚ ᱥᱟᱜ ᱵᱟᱭ ᱩᱱᱟᱹᱜ ᱵᱟᱭ ᱦᱟᱛᱟᱣᱟ ᱟᱨᱠᱤᱼᱼ ᱠᱩᱧ ᱜᱟᱹᱰᱭᱟᱹᱜ ᱠᱷᱚᱱ ᱟᱨᱮᱭᱟᱜ ᱠᱷᱟᱱ ᱜᱮ ᱟᱫᱚ ᱦᱩᱭᱩᱜ-ᱟ᱾
ᱟᱪᱪᱷᱟ
ᱵᱟᱹᱱᱩᱜ-ᱟ ᱥᱮ᱾ ᱢᱟᱠᱷᱟᱱ ᱡᱟᱦᱟᱨᱮ ᱮᱴᱟ ᱠᱷᱚᱱ ᱫᱟᱜ ᱠᱚ ᱨᱟᱠᱟᱵ ᱦᱩᱭ ᱠᱚᱜ-ᱟ ᱚᱱᱟᱹᱛᱤᱨ ᱪᱟᱥ ᱤᱭᱟᱹ ᱵᱟᱹᱱᱩᱜ ᱴᱟᱱ ᱵᱟᱹᱱᱩᱜ ᱛᱟᱠᱚᱣᱟ ᱦᱚᱲᱟᱜ᱾
ᱟᱪᱪᱷᱟ᱾
ᱫᱟᱜ ᱵᱟᱝᱠᱷᱟᱱ ᱟᱫᱚ ᱪᱤᱠᱟᱹᱛᱮᱢ ᱪᱟᱥᱟ᱾ ᱢᱤᱱᱤ ᱠᱚᱦᱚᱸ ᱵᱟᱹᱱᱩᱜ ᱠᱟᱫᱟ᱾
ᱚᱱᱟ ᱜᱮᱛᱚ ᱜᱚᱝᱠᱮ ᱛᱟᱦᱚᱞᱮ ᱜᱚᱝᱠᱮ
ᱚ
ᱟᱯᱮ ᱥᱮᱫ ᱢᱟ ᱵᱤᱨ ᱵᱩᱨᱩ ᱫᱤᱥᱚᱢ ᱞᱮᱠᱟ ᱜᱮ ᱥᱮ ᱵᱟᱹᱫ ᱵᱟᱹᱭᱦᱟᱹᱲ ᱫᱤᱥᱚᱢ ᱠᱟᱱᱟ?
ᱟᱞᱮᱥᱮᱫ ᱫᱚ ᱵᱤᱨ ᱵᱩᱨᱩ ᱫᱤᱥᱚᱢ ᱜᱮ ᱠᱟᱱᱟ᱾ ᱵᱟᱹᱫᱽ ᱵᱟᱹᱭᱦᱟᱲ ᱫᱚ ᱠᱚᱢ ᱢᱮᱱᱟᱜ-ᱟ᱾ ᱵᱤᱨ ᱵᱩᱨᱩ ᱜᱮ ᱵᱮᱥᱤᱭᱟ ᱟᱞᱮ ᱥᱮᱫ ᱫᱚ᱾
ᱜᱚᱝᱠᱮ ᱯᱨᱳᱜᱨᱟᱢ ᱠᱚ ᱱᱮᱛᱟᱨ ᱦᱩᱭᱩᱜ ᱠᱟᱱᱟ ᱫᱚᱢᱮ
ᱦᱩ
ᱯᱨᱳᱜᱨᱟᱢ ᱠᱚ ᱱᱮᱛᱟᱨ ᱢᱟᱱᱮ ᱟᱵᱚ ᱤᱭᱹᱨᱮᱱ ᱦᱚᱲ ᱠᱚ ᱵᱟᱹᱲᱤᱡ ᱪᱟᱵᱟᱜ ᱠᱟᱱᱟ ᱯᱚᱨᱮᱛᱮᱱ ᱦᱟᱯᱮᱱ ᱜᱤᱫᱽᱨᱟᱹ ᱠᱚ᱾ ᱦᱮ ᱦᱟᱱᱟ ᱱᱟᱣᱟ ᱩᱯᱚᱞᱚᱠᱠᱷᱮ ᱜᱮ ᱯᱨᱳᱜᱨᱟᱢ ᱠᱚᱵᱚᱱ ᱠᱚᱨᱟᱣᱮᱜ-ᱟ ᱜᱚᱝᱠᱮ ᱟᱞᱮᱥᱮᱫ ᱢᱟ ᱯᱨᱳᱜᱨᱟᱢ ᱠᱚ ᱫᱚᱢᱮ ᱦᱩᱭᱩᱜ ᱠᱟᱱᱟ᱾ ᱟᱫᱚ ᱜᱤᱫᱽᱨᱟᱹ ᱠᱚ ᱵᱟᱹᱲᱤᱡᱚᱜ-ᱟ ᱯᱚᱨᱮᱛᱮ ᱚᱱᱟ ᱟᱯᱮ ᱥᱮᱫ ᱫᱚ ᱪᱮᱫ ᱞᱮᱠᱟ?
ᱯᱨᱳᱜᱨᱟᱢ ᱟᱞᱮᱥᱮᱫ ᱫᱚ ᱚᱱᱠᱟ ᱫᱚ ᱵᱟᱝ ᱦᱩᱭᱩᱜ ᱠᱟᱱᱟ ᱟᱨ ᱢᱟᱱᱮ ᱳᱭ ᱞᱮᱠᱟ ᱟᱨᱠᱤ ᱩᱱᱟᱹᱜ ᱫᱚ ᱵᱟᱝ ᱦᱩᱭᱩᱜ ᱠᱟᱱᱟ ᱵᱟᱝ ᱞᱮᱠᱟ ᱜᱮ ᱥᱟᱵ ᱠᱟᱜ ᱢᱮ ᱟᱨᱠᱤ᱾ ᱦᱩᱭᱩᱜ ᱫᱚ ᱦᱩᱭᱩᱜ-ᱟ ᱡᱟᱦᱟᱸ ᱛᱤᱥ ᱠᱚᱨᱮ ᱦᱩᱭᱩᱜ-ᱟ ᱟᱨᱠᱤ ᱟᱨ ᱚᱱᱟ ᱯᱨᱳᱜᱨᱟᱢ ᱠᱚ ᱡᱟᱦᱟᱸ ᱦᱩᱭᱩᱜ ᱠᱟᱱᱟ ᱟᱵᱚᱨᱮᱱ ᱜᱤᱫᱽᱨᱟᱹ ᱠᱚᱣᱟᱜ ᱛᱚ ᱚᱱᱟᱫᱚ ᱟᱫᱚ ᱪᱮᱫ ᱤᱧ ᱞᱟᱹᱭᱟ᱾ ᱟᱵᱚᱣᱟᱜ ᱵᱟᱝ ᱦᱚᱸᱛᱚ ᱟᱵᱚᱜᱮ ᱵᱩᱡᱷᱟᱹᱣ ᱵᱟᱱᱩᱜ ᱛᱟᱵᱚᱱᱟ ᱟᱵᱚ ᱯᱨᱳᱜᱨᱟᱢ ᱵᱚᱱ ᱠᱚᱨᱟᱣ ᱦᱚᱪᱚᱭᱮᱫᱟ ᱟᱵᱚᱮᱱ ᱜᱤᱫᱽᱨᱟᱹ ᱠᱚᱵᱚᱱ ᱥᱮᱱ ᱦᱚᱪᱚᱣᱟᱠᱚ ᱮᱠᱞᱟ ᱮᱠᱞᱟ ᱜᱮ ᱥᱟᱺᱜᱤᱧ ᱥᱟᱺᱜᱤᱧ ᱦᱟᱸᱰᱮ ᱱᱚᱰᱮ
ᱦᱩᱸ ᱦᱩ ᱦᱩ ᱦᱩᱸ, ᱦᱩ
ᱵᱟᱠᱚ ᱪᱤᱠᱟᱹᱭᱮᱫᱟ ᱟᱵᱚ ᱵᱟᱵᱚᱱ ᱢᱮᱫ ᱞᱩᱨᱟᱹ ᱧᱮᱞᱚᱜ ᱠᱟᱱᱟ ᱠᱚ ᱤᱭᱟᱹ ᱠᱚᱨᱮ ᱯᱷᱩ ᱠᱚᱨᱮ ᱡᱟᱸᱦᱟ ᱵᱷᱟᱯ ᱠᱚ ᱠᱚᱨᱟᱣ ᱫᱟ ᱚᱱᱟᱨᱮᱫᱚ ᱪᱮᱫ ᱤᱧ ᱞᱟᱹᱭᱟ? ᱟᱫᱚ ᱜᱤᱫᱽᱨᱟᱹᱜ ᱛᱚ ᱵᱷᱩᱞ ᱠᱟᱱᱟ ᱵᱮᱥᱤ ᱵᱷᱩᱞ ᱫᱚ ᱦᱩᱭᱩᱜ ᱠᱟᱱᱟ ᱟᱵᱚ ᱜᱟᱨᱡᱮᱱ ᱠᱚᱣᱟᱜ ᱟᱨᱠᱤ
ᱜᱤᱫᱽᱨᱟᱹ ᱨᱤᱱ ᱩᱱᱟᱹᱜ ᱡᱷᱟᱢᱮᱞᱟ ᱜᱨᱟᱢ ᱠᱚᱫᱚ ᱵᱟᱝ ᱠᱚᱨᱟᱣ ᱦᱚᱪᱚ ᱵᱷᱟᱜᱮᱭᱟ ᱡᱟᱦᱟᱱᱟᱜ ᱠᱚᱨᱮ ᱵᱟᱠᱷᱟᱱ ᱟᱵᱚᱨᱮᱱ ᱜᱤᱫᱽᱨᱟᱹ ᱠᱚ ᱫᱚ ᱞᱟᱦᱟ ᱥᱮᱫ ᱵᱟᱠᱚ ᱥᱮᱱ ᱫᱟᱲᱮᱭᱟᱜᱼᱟ᱾ ᱦᱟᱺᱰᱤ ᱯᱟᱹᱣᱨᱟᱹ ᱨᱮᱜᱮ ᱠᱚ ᱡᱚᱵᱮᱜ ᱠᱟᱜᱼᱟ ᱡᱩᱲᱮ ᱠᱚ ᱤᱭᱟᱹᱭᱟ ᱮᱱᱮᱡᱟᱠᱚ ᱟᱵᱚ ᱜᱮᱵᱚᱱ ᱵᱟᱹᱲᱤᱡᱮᱜ ᱠᱚᱣᱟ ᱟᱨ
ᱦᱮᱸ
ᱜᱚᱝᱠᱮ ᱟᱞᱮ ᱦᱚᱸ ᱟᱫᱚ ᱱᱚᱜᱼᱚᱭ ᱟᱥᱟᱲ ᱵᱚᱸᱜᱟ ᱡᱮᱢᱚᱱ ᱯᱟᱲᱟᱣᱱᱟ ᱜᱚᱝᱠᱮ
ᱦᱩᱸ
ᱱᱚᱜᱼᱚᱭ ᱟᱵᱚ ᱟᱥᱟᱲ ᱵᱚᱸᱜᱟ ᱯᱟᱲᱟᱣᱮᱱᱟ ᱟᱞᱮ ᱦᱚᱸ ᱟᱥᱟᱲ ᱵᱚᱸᱜᱟ ᱫᱚ ᱟᱫᱚ ᱢᱤᱫᱴᱟᱝ ᱟᱥᱟᱲᱤᱭᱟᱹ ᱢᱤᱫᱴᱟᱝ ᱤᱭᱟᱹ ᱯᱩᱡᱟᱹ ᱢᱮᱱᱟᱜᱼᱟ ᱚᱱᱟᱨᱮ ᱥᱤᱢ ᱠᱚᱞᱮ ᱡᱚᱢ ᱠᱚᱜᱮᱭᱟ ᱢᱚᱴᱟ ᱢᱩᱴᱤ ᱤᱭᱟᱹ ᱠᱟᱛᱮᱫ ᱚᱱᱰᱮ ᱫᱮᱵᱟᱼ ᱥᱮᱵᱟ ᱠᱟᱢᱤ ᱵᱚᱸᱜᱟ ᱵᱩᱨᱩ ᱫᱮᱵᱟ ᱥᱮᱵᱟ ᱠᱟᱹᱢᱤ ᱠᱚ ᱦᱩᱭᱩᱜᱼᱟ᱾ ᱢᱟᱱᱮ ᱟᱜᱮ ᱢᱤᱫ ᱫᱷᱟᱣ ᱞᱮ ᱫᱩᱲᱩᱵ ᱞᱮᱱᱟ ᱱᱟᱭᱠᱮ ᱪᱷᱟᱴᱠᱟ ᱥᱮᱫ ᱟᱛᱳ ᱦᱚᱲ ᱢᱟᱺᱡᱷᱤ ᱜᱚᱰᱮᱛ ᱡᱷᱚᱛᱚ ᱜᱮᱞᱮ ᱫᱩᱲᱩᱵ ᱞᱮᱱᱟ ᱢᱚᱴᱟ ᱢᱩᱴᱤ ᱫᱩᱲᱩᱵ ᱠᱟᱛᱮᱜ ᱜᱟᱞᱢᱟᱨᱟᱣ ᱦᱩᱭ ᱠᱟᱱᱟ ᱢᱤᱫᱴᱟᱝ ᱫᱤᱱ ᱜᱚᱱ ᱠᱟᱫᱟᱞᱮ ᱚᱱᱟ ᱦᱚᱞᱳᱜ ᱢᱚᱴᱟ ᱢᱩᱴᱤ ᱥᱮᱛᱟᱜ ᱨᱮ ᱡᱚ ᱡᱚᱛᱚ ᱦᱚᱲ ᱜᱮ ᱛᱩᱯᱩ ᱵᱟᱲᱟ ᱠᱟᱛᱮᱫ ᱡᱟᱦᱮᱨ ᱥᱮᱫ ᱞᱮ ᱪᱟᱞᱟᱜᱼᱟ᱾ ᱡᱟᱦᱮᱨ ᱥᱮᱫ ᱪᱟᱞᱟᱣ ᱠᱟᱛᱮᱜ ᱢᱚᱴᱟ ᱢᱩᱴᱤ ᱫᱮ ᱠᱚ ᱫᱮᱵᱟ ᱥᱮᱵᱟ ᱦᱳᱭᱩᱜᱼᱟ᱾ ᱛᱟᱯᱚᱨᱮ ᱢᱚᱴᱟ ᱢᱩᱴᱤ ᱥᱚᱲᱮ ᱵᱟᱲᱟᱭᱟᱞᱮ ᱛᱟᱯᱚᱨᱮ ᱡᱚᱢ ᱵᱟᱲᱟ ᱦᱩᱭᱩᱜᱼᱟ ᱡᱚᱢ ᱵᱟᱲᱟ ᱠᱟᱛᱮᱜ ᱜᱤᱫᱽᱨᱟᱹ ᱯᱤᱫᱽᱨᱟᱹ ᱠᱚ ᱡᱟᱦᱟᱸᱱᱟᱜ ᱠᱚ ᱢᱚᱴᱟ ᱢᱩᱴᱤ ᱡᱚᱛᱚ ᱜᱮᱠᱚ ᱡᱚᱢᱟ ᱱᱚᱝᱠᱟ ᱱᱚᱣᱟ ᱥᱟᱲᱤᱭᱟᱹ ᱥᱩᱢᱟᱹᱭ ᱫᱚ ᱱᱚᱜ ᱱᱚᱝᱠᱟ ᱢᱤᱫᱴᱟᱝ ᱯᱩᱡᱟᱹ ᱦᱩᱭᱩᱜ ᱛᱟᱞᱮᱭᱟ᱾ ᱠᱚᱨᱟᱣᱟᱞᱮ ᱢᱚᱴᱟ ᱢᱩᱴᱤ ᱜᱚᱝᱠᱮ
ᱦᱮᱸ ᱞᱟᱹᱭᱫᱟᱹᱧ ᱛᱟᱦᱚᱞᱮ ᱟᱯᱮᱫᱚ ᱟᱣᱨᱤ ᱯᱮ ᱡᱚᱢ ᱠᱚᱣᱟ
ᱟᱹᱣᱨᱤ ᱟᱹᱣᱨᱤ
ᱟᱞᱮ ᱫᱚ ᱟᱞᱮ ᱫᱚ ᱦᱩᱭᱮᱱ ᱛᱟᱞᱮᱭᱟ ᱡᱚᱢ ᱠᱮᱫ ᱠᱚᱣᱟ
ᱥᱚᱲᱮ ᱟᱹᱴᱩᱼᱯᱟᱹᱴᱩ ᱜᱮ ᱟᱨᱠᱤ ᱟᱥᱟᱲ ᱵᱚᱸᱜᱟ ᱯᱟᱲᱟᱣ ᱟᱠᱟᱱ ᱚᱱᱟ ᱡᱚᱠᱷᱚᱱ ᱟᱫᱚ ᱵᱚᱸᱜᱟ ᱵᱩᱨᱩ ᱠᱟᱹᱢᱤ ᱠᱟᱱ ᱠᱟᱱᱟ ᱟᱫᱚ ᱪᱮᱫᱟᱜ ᱩᱱᱟᱹᱜ ᱮᱢ ᱰᱤᱨᱤᱭᱟ᱾ ᱦᱳᱭ ᱚᱱᱟ ᱠᱷᱟᱹᱛᱤᱨ ᱵᱚᱸᱜᱟ ᱵᱩᱨᱩ ᱞᱮ ᱫᱮᱵᱟ ᱥᱮᱵᱟ ᱦᱟᱸᱜ ᱠᱚᱣᱟ᱾
ᱜᱚᱝᱠᱮ ᱛᱟᱞᱦᱮ ᱛᱤᱠᱤᱱ ᱵᱮᱲᱟ ᱠᱚᱫᱚ ᱪᱮᱫ ᱞᱮᱠᱟ ᱟᱯᱮ ᱠᱚᱫᱚᱯᱮ ᱡᱚᱢ ᱵᱟᱲᱟᱭᱟ ᱟᱞᱮ ᱫᱚᱞᱮ ᱡᱚᱢ ᱜᱮᱭᱟ ᱛᱤᱠᱤᱱ ᱵᱮᱲᱟ ᱫᱚ ᱫᱟᱜᱽ ᱢᱟᱹᱰᱤ ᱠᱚ ᱟᱲᱟᱜ ᱵᱷᱟᱹᱡᱤ ᱠᱚ ᱢᱚᱴᱟ ᱢᱩᱴᱤ ᱢᱟᱱᱮ ᱚᱱᱮ ᱚᱝᱠᱟ ᱞᱮ ᱡᱚᱢ ᱵᱟᱲᱟᱭ ᱜᱤᱭᱟᱹ ᱛᱤᱠᱤᱱ ᱵᱮᱲᱟ ᱫᱚ ᱟᱯᱮ ᱫᱚ ᱜᱚᱝᱠᱮ ᱪᱮᱫ ᱞᱮᱠᱟ ᱯᱮ ᱡᱚᱢ ᱜᱮᱭᱟ?
ᱡᱚᱢᱟᱞᱮ ᱛᱤᱠᱤᱱ ᱦᱤᱛᱚᱜ ᱦᱚᱸ ᱡᱚᱢᱟᱞᱮ ᱛᱤᱠᱤᱱ ᱦᱚᱸ ᱡᱚᱢᱟ ᱟᱹᱭᱩᱵᱽ ᱦᱚᱸᱞᱮ ᱡᱚᱢᱟ ᱟᱨᱠᱤ ᱡᱮᱢᱚᱱ ᱯᱟᱲᱟᱜᱼᱟ ᱟᱨᱠᱤ ᱵᱩᱡᱽ ᱠᱮᱫᱟᱢ ᱡᱟᱜᱮ ᱟᱹᱜᱩᱭ ᱦᱩᱭᱩᱜᱼᱟ ᱡᱟᱦᱟᱸ ᱞᱮᱠᱟ ᱵᱷᱟᱯ ᱛᱮ ᱟᱨᱠᱤ ᱚᱱᱠᱟ ᱜᱮ ᱡᱚᱢ ᱦᱩᱭᱩᱜᱼᱟ᱾ ᱟᱫᱚ ᱡᱤᱞ ᱦᱟᱹᱠᱩ ᱠᱚᱫᱚ ᱟᱫᱚ ᱫᱤᱱ ᱠᱚᱫᱚ ᱚᱠᱟᱨᱮᱢ ᱧᱟᱢᱟ᱾ ᱚᱱᱟ ᱤᱭᱟᱹ ᱫᱚ ᱚᱱᱠᱟᱜᱮ ᱵᱟᱹᱱᱩᱜᱼᱟ ᱟᱨᱠᱤ, ᱡᱚᱢ ᱠᱚᱨᱛᱮ ᱫᱚ ᱱᱚᱛᱮ ᱤᱭᱟᱹ
ᱟᱪᱪᱷᱟ᱾ ᱜᱮ ᱛᱟᱦᱚᱞᱮ ᱟᱢᱵᱟ ᱵᱩᱛᱛᱤ ᱠᱚ ᱯᱟᱨᱚᱢᱮᱱᱟ ᱟᱢᱵᱟᱵᱛᱤ ᱠᱚᱫᱚ ᱟᱞᱮᱥᱮᱫ ᱫᱚ ᱢᱚᱴᱟᱢᱩᱴᱤ ᱵᱟᱨᱥᱤᱧ ᱜᱟᱱᱞᱮ ᱢᱟᱱᱟᱣ ᱜᱮᱭᱟ ᱜᱚᱝᱠᱮ᱾ ᱢᱟᱱᱮ ᱟᱢᱵᱟᱵᱩᱛᱤ ᱫᱚ ᱢᱚᱴᱟ ᱢᱩᱩᱴᱤ ᱡᱮᱦᱤᱞᱳᱜ ᱟᱢᱵᱟᱠᱵᱚᱛᱤ ᱟᱵᱚᱣᱟᱜ ᱯᱟᱲᱟᱜ ᱠᱟᱱᱟ ᱩᱱ ᱦᱤᱞᱳᱜ ᱫᱚ ᱢᱚᱴᱟᱢᱩᱴᱤ ᱥᱮᱛᱟᱜ ᱨᱮ ᱛᱩᱯᱩ ᱵᱟᱲᱟ ᱠᱟᱛᱮᱫ, ᱵᱚᱸᱜᱟ ᱵᱩᱨᱩ ᱡᱟᱦᱟᱸ ᱢᱮᱱᱟᱜ ᱜᱟᱱᱴᱷᱟᱲ ᱠᱷᱟᱹᱡᱟᱹᱲᱤ ᱵᱚᱱ ᱯᱩᱡᱟᱹᱭᱟ, ᱚᱱᱟ ᱠᱚ ᱯᱩᱡᱟᱹ ᱵᱟᱲᱟ ᱠᱟᱛᱮᱫ ᱡᱟᱦᱟᱸ ᱜᱮ ᱦᱟᱺᱰᱤ ᱦᱚᱸ ᱢᱟᱹᱰᱤ ᱨᱟᱥᱟ ᱠᱚ, ᱪᱚᱰᱚᱨ ᱵᱟᱲᱟ ᱠᱟᱛᱮᱫ ᱡᱚᱢ ᱵᱟᱲᱟ ᱦᱩᱭᱩᱜᱼᱟ, ᱛᱟᱨᱯᱚᱨᱮ ᱚᱱ ᱚᱝᱠᱟ ᱠᱟᱛᱮᱜ ᱜᱮ ᱯᱟᱨᱚᱢᱚᱜᱼᱟ ᱢᱚᱴᱟᱢᱩᱴᱤ, ᱛᱟᱨᱯᱚᱨᱮᱨ ᱫᱤᱱ ᱥᱟᱨᱮᱡ ᱢᱟᱨᱮᱡ ᱠᱚ ᱦᱚᱲ ᱠᱚ ᱠᱟᱹᱴᱤᱡ ᱠᱚ ᱧᱩ ᱵᱟᱲᱟᱜᱼᱟ᱾ ᱚᱲᱟᱜ ᱚᱲᱟᱜ ᱠᱟᱹᱴᱤᱡ ᱠᱚ ᱪᱟᱞᱟᱣ ᱵᱟᱲᱟᱜᱼᱟ ᱚᱱᱮ ᱚᱱᱠᱟ ᱠᱟᱹᱴᱤᱡ ᱢᱟᱱᱟᱣ ᱵᱟᱲᱟᱭ ᱜᱮᱭᱟ ᱜᱚᱝᱠᱮ᱾
ᱦᱳᱭ ᱟᱞᱮ ᱦᱚᱸ ᱚᱱᱠᱟ ᱜᱮᱠᱚ ᱢᱟᱱᱟᱣ ᱵᱟᱲᱟᱭᱟ ᱟᱨᱠᱤ, ᱟᱵᱚ ᱨᱮᱱ ᱡᱟᱦᱟᱸ ᱦᱟᱲᱟᱢ ᱠᱚ ᱟᱨᱠᱤ ᱱᱮᱛᱟᱨ ᱫᱚ ᱟᱯᱮ ᱫᱚ ᱦᱳᱭᱛᱚ ᱵᱷᱟᱜᱮ ᱥᱟᱹᱜᱟᱹᱭ ᱟᱛᱳ ᱨᱮ ᱢᱤᱫᱴᱟᱝ ᱢᱮᱱᱟᱜ ᱟᱠᱟᱫ ᱛᱟᱯᱮᱭᱟ ᱤᱱᱟᱹ ᱛᱮ ᱚᱲᱟᱜ ᱚᱲᱟᱜ ᱦᱚᱸᱯᱮ ᱥᱮᱱ ᱫᱟᱲᱮᱭᱟᱜ ᱠᱟᱱᱟ ᱥᱮ ᱧᱩ ᱟᱹᱜᱩᱭᱮᱫᱟᱯᱮ, ᱟᱞᱮ ᱥᱮᱫ ᱚᱱᱠᱟ ᱡᱷᱟᱲᱮ